ᱦᱮᱞᱳ ᱜᱚᱝᱠᱮ ᱾
ᱦᱮᱸ ᱡᱚᱦᱟᱨ ᱜᱮ ᱥᱟᱹᱜᱩᱱ ᱥᱮᱛᱟᱜ᱾ ᱦᱮᱸ ᱛᱚ ᱱᱟᱯᱟᱭ ᱵᱟᱲᱟ ᱜᱮᱭᱟᱵᱮᱱ ᱛᱚ? ᱦᱮᱸ ᱟᱹᱞᱤᱧ ᱦᱚᱸ ᱱᱟᱯᱟᱭ ᱵᱟᱲᱟ ᱜᱮ ᱛᱚ ᱫᱟᱹᱛᱟᱹᱱᱤ ᱵᱟᱲᱟ ᱠᱟᱱᱟᱵᱮᱱ ᱛᱚ?
ᱦᱮ ᱫᱟᱹᱛᱟᱹᱱᱤ ᱵᱟᱲᱟ ᱠᱚᱜᱚᱜᱼᱟ ᱜᱚᱝᱠᱮ ᱵᱨᱟᱥ ᱠᱚ ᱥᱟᱵ ᱠᱟᱛᱮᱜ ᱱᱚᱛᱮ ᱦᱮᱡ ᱦᱩᱭ ᱮᱱᱟ᱾
ᱦᱮᱸ ᱟᱨ ᱚ ᱛᱟᱦᱚᱞᱮ ᱟᱯᱮᱥᱮᱫ ᱫᱟᱜ ᱡᱟᱹᱯᱩᱫ ᱪᱮᱠᱟ ᱦᱩᱭᱩᱜ ᱠᱟᱱᱟ?
ᱫᱟᱜ ᱡᱟᱯᱩᱫ ᱫᱚ ᱵᱷᱟᱜᱤ ᱜᱮ ᱦᱩᱭᱮᱱ ᱜᱮᱭᱟ ᱦᱚᱞᱟ ᱢᱟᱫᱷᱮᱨ ᱵᱟᱨᱼᱯᱮ ᱫᱤᱱ ᱦᱩᱭᱮᱱ ᱜᱮᱭᱟ ᱵᱷᱟᱜᱤ ᱜᱮ᱾ ᱛᱚ ᱟᱫᱚ ᱛᱮᱦᱮᱧ ᱛᱮᱦᱮᱧ ᱫᱚ ᱟᱫᱚ ᱫᱟᱜ ᱫᱚ ᱵᱟᱭ ᱫᱟᱜ ᱮᱫᱟ ᱱᱚ-ᱚᱭ ᱥᱤᱛᱩᱝ ᱵᱟᱲᱟᱭᱮᱫ ᱜᱮᱭᱟ ᱥᱮᱛᱟᱜ ᱠᱷᱚᱱᱟᱜ᱾
ᱱᱚᱼᱚᱭ ᱟᱞᱮ ᱱᱚᱛᱮ ᱢᱟ ᱨᱤᱢᱤᱞ ᱞᱮ ᱨᱟᱠᱟᱵ ᱠᱟᱜᱼᱟ ᱟᱫᱚ ᱦᱚᱞᱟ ᱠᱷᱚᱱᱟᱜ ᱨᱤᱢᱤᱞ ᱢᱮᱱᱟᱜ ᱜᱮᱭᱟ᱾ ᱦᱚᱞᱟ ᱢᱤᱫ ᱜᱷᱟᱹᱲᱤᱡ ᱛᱤᱠᱤᱱ ᱵᱮᱲᱟ ᱫᱟᱜ ᱠᱮᱫᱟ ᱚᱱᱟ ᱯᱚᱨ ᱨᱤᱢᱤᱞ ᱫᱚᱦᱚ ᱠᱟᱜ ᱜᱮᱭᱟ-ᱭ᱾ ᱥᱤᱛᱩᱝ ᱢᱟ ᱵᱟᱭ ᱥᱤᱛᱩᱝ ᱠᱟᱫᱟ ᱠᱷᱟᱹᱞᱤ ᱨᱤᱢᱤᱞ ᱟᱨ ᱱᱚᱣᱟ ᱫᱟᱜ ᱜᱮ ᱪᱮᱫ ᱞᱮᱠᱟ ᱫᱟᱜ ᱮᱫᱼᱟ ᱦᱟᱸ᱾
ᱦ ᱟᱫᱚ ᱜᱚᱝᱠᱮ ᱱᱮᱛᱟᱨ ᱫᱚ ᱡᱟᱭᱜᱟ ᱡᱟᱭᱜᱟ ᱫᱟᱜ ᱟᱠᱚ ᱠᱟᱱᱟ ᱡᱟᱭᱜᱟ ᱡᱟᱭᱜᱟ ᱵᱟᱭ ᱫᱟᱜ ᱮᱫᱟᱭ᱾
ᱦᱟᱸ ᱢᱟᱱᱮ ᱦᱟᱸ ᱢᱟᱱᱮ ᱜᱚᱴᱟ ᱡᱟᱭᱜᱟ ᱛᱚ ᱵᱟᱥ ᱚᱱᱟᱠᱟ ᱟᱠᱟ ᱥᱮᱫ ᱦᱚᱸ ᱫᱟᱜ ᱫᱟᱭ ᱟᱠᱟ ᱥᱮᱫ ᱵᱟᱭ ᱫᱟᱜ ᱫᱟ ᱚᱱᱮ ᱚᱱᱠᱟ ᱟᱨᱠᱤ ᱟᱠᱟᱥᱮᱫ ᱫᱚ ᱥᱤᱛᱩᱝ ᱠᱟᱫᱟ ᱟᱠᱟᱥᱮᱫ ᱫᱚ ᱨᱤᱢᱤᱞ ᱨᱟᱠᱟᱵ ᱠᱟᱜ ᱜᱮᱭᱟᱭ ᱚᱱᱮ ᱚᱱᱠᱟ᱾
ᱪᱮ ᱵᱤᱱ ᱞᱟᱭ ᱫᱟ?
ᱱᱤᱛᱚᱜ ᱫᱚ ᱪᱮᱫ ᱠᱚᱵᱮᱱ ᱪᱤᱠᱟᱹᱭ ᱮᱫᱟ ᱟᱨᱠᱤ?
ᱱᱤᱛᱚᱜ ᱫᱚ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮ ᱜᱮ᱾ ᱦᱚᱸ ᱢᱳᱵᱟᱭᱤᱞ ᱠᱚ ᱧᱮᱞ ᱵᱟᱲᱟ ᱦᱳᱭᱳᱜ ᱠᱟᱱ ᱛᱟᱸᱦᱮᱱᱟ ᱛᱚ ᱟᱫᱚ᱾
ᱦᱮᱸ
ᱦ
ᱚᱱᱠᱟ ᱟᱯᱟᱥᱮᱡ ᱤᱭᱟᱹ ᱪᱟᱥᱵᱟᱥ ᱠᱚᱫᱚ ᱛᱤᱱ ᱥᱟᱹᱜᱤᱧ ᱯᱮ ᱞᱟᱦᱟ ᱠᱟᱫᱟ᱾
ᱦᱟᱸ ᱵᱟ ᱟᱹᱨᱤ ᱛᱟᱭᱚᱢ ᱨᱮᱜᱮ ᱢᱮᱱᱟᱜᱼᱟ ᱫᱟᱜ ᱵᱟ ᱠᱷᱟᱹᱛᱤᱨ ᱠᱟᱹᱡ ᱛᱟᱭᱚᱢ ᱠᱟᱱᱟᱹ ᱾
ᱜᱚᱴᱟ ᱜᱮ ᱚᱱᱠᱟ ᱜᱮ ᱫᱟᱜ ᱫᱟᱜ ᱠᱷᱟᱹᱛᱤᱨ ᱛᱮᱜᱮ ᱜᱚᱴᱟᱜᱮ ᱛᱟᱭᱚᱢ ᱫᱚ ᱛᱟᱭᱚᱢ ᱠᱟᱱ ᱜᱮᱭᱟ ᱟᱞᱮ ᱱᱚᱛᱮ ᱦᱚᱸ᱾ ᱫᱟᱜ ᱜᱮ ᱯᱮᱨᱮᱡ ᱛᱮᱜᱮ ᱟᱹᱰᱤ ᱯᱚᱨᱮ ᱛᱮ ᱪᱟᱨᱟ ᱠᱚᱦᱚᱸ ᱜᱤᱰᱤ ᱦᱩᱭᱱᱟ᱾
ᱦᱮᱸ
ᱱᱤᱛᱚᱜ ᱦᱚᱸ ᱢᱚᱱᱮ ᱦᱳᱭᱳᱜ ᱠᱟᱱᱟ ᱪᱟᱨᱟ ᱠᱚᱦᱚᱸ ᱜᱤᱰᱤ ᱦᱳᱭᱳᱜ-ᱟ
ᱦᱮᱸ ᱟᱫᱚ ᱡᱚᱛᱚ ᱦᱚᱲ ᱛᱚ ᱥᱚᱢᱟᱱ ᱧᱚᱜ ᱛᱮ ᱪᱟᱨᱟ ᱫᱚ ᱵᱟᱠᱚ ᱜᱤᱰᱤ ᱫᱟᱲᱮ ᱠᱟᱫᱟ ᱛᱚ ᱚᱠᱚᱭ ᱞᱟᱦᱟ ᱧᱚᱜ ᱛᱮ ᱚᱠᱚᱭ ᱛᱟᱭᱚᱢ ᱫᱟᱲᱮᱛᱮ
ᱚᱠᱚᱭ ᱛᱟᱭᱚᱢ
ᱦᱮᱸ ᱟᱨ ᱚᱠᱚᱭ ᱞᱟᱦᱟ ᱧᱚᱜ ᱜᱤᱲᱤ ᱠᱟᱜ ᱠᱷᱟᱱ ᱩᱱᱤᱭᱟᱜ ᱫᱚ ᱨᱚᱦᱚᱭ ᱞᱮᱠᱟ ᱦᱳᱭ ᱧᱚᱜ ᱠᱟᱱ ᱛᱟᱭᱟ ᱟᱫᱚ ᱫᱟᱜ ᱠᱷᱟᱹᱛᱤᱨ ᱟᱞᱮᱭᱟᱜ ᱡᱮᱢᱚᱱ ᱨᱚᱦᱚᱭ ᱫᱚ ᱦᱳᱭ ᱠᱟᱱᱟ ᱫᱟᱜ ᱠᱷᱟᱹᱛᱤᱨ ᱫᱚ ᱜᱟᱱᱚᱜ-ᱟ ᱮᱴᱠᱮᱴᱚᱬᱮ ᱨᱮ ᱢᱮᱱᱟᱜ ᱞᱮᱭᱟ ᱚᱱᱟ ᱡᱩᱫᱤ ᱫᱟᱜ ᱠᱮᱭᱟ ᱵᱷᱟᱹᱜᱤ ᱧᱚᱜ ᱠᱚᱜ-ᱟ ᱠᱟᱹᱡ
ᱟᱫᱚ ᱜᱚᱝᱠᱮ ᱚᱱᱟ ᱦᱚᱸ ᱡᱟᱭᱜᱟ ᱡᱟᱭᱜᱟ ᱡᱩᱫᱤ ᱡᱟᱸᱦᱟ ᱥᱮᱫ ᱞᱟᱦᱟ ᱫᱟᱜ ᱧᱚᱜ ᱠᱟᱜ ᱞᱮ ᱫᱟᱜ ᱧᱚᱜ ᱠᱟᱫᱟ ᱚᱱᱛᱮ ᱫᱚᱠᱚ ᱦᱟᱸᱜ ᱴᱷᱤᱠ ᱜᱮᱠᱚ ᱨᱚᱦᱚᱭ ᱵᱟᱲᱟᱭ ᱫᱟ ᱟᱨᱠᱤ ᱟᱨ ᱡᱟᱸᱦᱟ ᱥᱮᱫ ᱫᱚ ᱦᱟᱸᱜ ᱦᱮᱸ
ᱟᱨ ᱡᱟᱸᱦᱟᱭ ᱠᱚᱣᱟᱜ ᱵᱟᱸᱫᱽ ᱯᱩᱠᱨᱤ ᱥᱮ ᱢᱤᱱᱤ ᱠᱚ ᱢᱮᱱᱟᱜ ᱛᱟᱠᱚᱣᱟ ᱩᱱᱠᱩ ᱫᱚ ᱦᱟᱸᱜ ᱫᱟᱜ ᱵᱟᱝ ᱨᱮᱦᱚ ᱩᱱᱠᱩ ᱫᱚ ᱱᱟᱣᱟ ᱯᱟᱣᱟ ᱠᱟᱛᱮ ᱨᱮᱦᱚ ᱠᱚ ᱨᱚᱦᱚᱭ ᱧᱚᱜ ᱫᱟ ᱦᱩ ᱛᱚ ᱟᱯᱮ ᱫᱚ ᱟᱯᱮ ᱥᱮᱪ ᱪᱮᱜ ᱪᱮᱠᱟ ᱢᱟᱱᱮ ᱵᱟᱸᱫᱽ ᱯᱩᱠᱷᱨᱤ ᱫᱟᱜ ᱥᱮᱰᱟ ᱫᱟᱜ ᱥᱮ ᱢᱤᱱᱤ ᱥᱮ ᱥᱳᱞᱟᱨ ᱟᱹᱰᱤ ᱟᱭᱢᱟ ᱡᱟᱭᱜᱟ ᱨᱮ ᱥᱳᱞᱟᱨ ᱠᱚᱠᱚ ᱵᱟᱹᱭᱥᱟᱹᱜ ᱠᱟᱛᱚ
ᱚᱱᱟ ᱠᱚᱫᱚ ᱦᱩᱰᱤᱧ ᱦᱩᱰᱤᱧ ᱧᱚᱜ ᱜᱮᱭᱟ ᱟᱨ ᱱᱚᱣᱟ ᱤᱭᱟᱹ ᱠᱚᱦᱚᱸ ᱢᱮᱱᱟᱜ ᱜᱮᱭᱟ ᱪᱮᱫ ᱠᱚ ᱢᱮᱱ ᱫᱚᱠᱚ ᱠᱮᱱᱮᱞ ᱢᱮᱱᱟᱜ-ᱟ ᱱᱚᱝᱠᱟ ᱟᱞᱮ ᱥᱮᱫ ᱟᱫᱚ ᱚᱱᱟᱛᱮ ᱞᱚᱜᱚᱱ ᱫᱚ ᱚᱱᱟ ᱠᱚᱫᱚ ᱵᱟᱹᱱᱩᱜ ᱜᱮᱭᱟ ᱟᱨᱠᱤ
ᱦᱩᱸ ᱢᱟᱱᱮ ᱠᱮᱱᱮᱞ ᱫᱟᱜ ᱟᱨ ᱡᱟᱦᱟᱸᱭ ᱚᱱᱮ ᱥᱮᱨᱢᱟ ᱫᱟᱜ ᱛᱮᱜᱮ ᱡᱟ ᱦᱳᱭᱳᱜ-ᱟ ᱟᱨᱠᱤ ᱪᱟᱥᱵᱟᱥ
ᱥᱮᱨᱢᱟ ᱫᱟᱜ ᱠᱟᱱᱟ ᱵᱟᱝᱠᱷᱟᱱ ᱫᱚ ᱟᱫᱚ
ᱟᱞᱮ ᱦᱚᱸ ᱚᱱᱠᱟᱜᱮ ᱟᱞᱮ ᱱᱚᱛᱮ ᱱᱚᱝᱠᱟᱜᱮ ᱡᱟ ᱥᱮᱨᱢᱟ ᱫᱟᱜ ᱟᱨ ᱠᱮᱱᱮᱞ ᱫᱟᱜ ᱛᱮᱜᱮ ᱦᱳᱭᱳᱜ ᱵᱟᱸᱫᱽ ᱯᱩᱠᱷᱨᱤ ᱢᱮᱱᱟᱜ ᱨᱮᱦᱚᱸ ᱚᱱᱟ ᱦᱚᱸ ᱥᱮᱨᱢᱟ ᱫᱟᱜ ᱛᱮ ᱵᱟᱝ ᱯᱮᱨᱮᱡ ᱞᱮᱱᱠᱷᱟᱱ ᱚᱱᱟ ᱛᱮᱦᱚᱸ ᱟᱨᱮᱡ ᱦᱚᱸ ᱵᱟᱝ ᱜᱟᱱᱚᱜ-ᱟ
ᱚᱱᱠᱟ ᱜᱮ ᱟᱫᱚ ᱚᱱᱟ ᱵᱟᱫᱮ ᱟᱫᱚ ᱪᱟᱥᱵᱟᱥ ᱠᱚᱫᱚ ᱪᱮᱫ ᱠᱚᱦᱚᱸ ᱢᱮᱱᱟᱜ ᱜᱮᱭᱟ ᱟᱯᱮᱥᱮᱱ ᱫᱚ
ᱦᱩᱸ ᱱᱚᱛᱮ ᱨᱮᱱ ᱠᱚᱫᱚ ᱨᱚᱦᱚᱭ ᱜᱮᱭᱟ ᱱᱚᱣᱟ ᱥᱚᱵᱽᱡᱤ ᱪᱟᱥ ᱢᱮᱱᱟᱜ ᱜᱮᱭᱟ ᱳᱭ ᱡᱚᱲᱟᱜ ᱡᱚᱢ ᱞᱮᱠᱟ
ᱚ ᱟᱫᱚ ᱚᱱᱟ ᱫᱚ ᱜᱚᱢᱠᱮ ᱢᱟᱱᱮ ᱮᱠᱫᱚᱢ ᱡᱮ ᱪᱟᱥᱵᱟᱥ ᱦᱩᱭᱩᱜ ᱜᱮᱭᱟ ᱚᱱᱠᱟ ᱫᱚ ᱵᱟᱹᱱᱩᱜ ᱟᱛᱚ ᱡᱮ ᱢᱟᱱᱮ ᱚᱲᱟᱜ ᱠᱚᱨᱮᱜ ᱪᱟᱥ ᱤᱭᱟᱹ ᱛᱮ ᱟᱨ ᱛᱮ ᱵᱟᱡᱟᱨ ᱨᱮ ᱪᱟᱞᱟᱣ ᱠᱟᱛᱮᱫ ᱫᱚ ᱟᱹᱠᱷᱨᱤᱧ ᱜᱮᱭᱟ ᱚᱱᱠᱟ ᱫᱚ
ᱟᱠᱷᱨᱤᱧ ᱞᱟᱹᱜᱤᱫ ᱦᱚᱸ ᱚᱱᱟ ᱟᱠᱷᱨᱤᱧ ᱞᱟᱹᱜᱤᱫ ᱫᱚ ᱢᱟᱱᱮ ᱚᱠᱟ ᱫᱚ ᱵᱟᱝ ᱨᱮᱦᱚᱸ ᱦᱩᱭ ᱠᱟᱱᱟ ᱢᱟᱱᱮ ᱡᱟᱦᱟᱸᱭᱟᱜ ᱡᱟᱭᱜᱟ ᱟᱭᱢᱟ ᱧᱚᱜ ᱜᱮᱛᱮ ᱩᱱᱠᱩ ᱫᱚᱠᱚ ᱨᱚᱦᱚᱭ ᱠᱟᱫᱟ ᱟᱠᱷᱨᱤᱧ ᱞᱮᱠᱟ ᱫᱚ
ᱦᱩᱸ
ᱚᱱᱟ ᱠᱚᱫᱚ ᱥᱚᱵᱽᱡᱤ ᱠᱚᱫᱚ ᱚᱱᱟ ᱠᱚᱫᱚ ᱥᱚᱵᱽᱡᱤ ᱠᱚᱫᱚ ᱟᱞᱮ ᱢᱮᱱᱫᱟᱞᱤᱧ ᱟᱞᱮ ᱱᱚᱛᱮ ᱫᱚ ᱥᱚᱵᱽᱡᱤ ᱠᱚᱫᱚ ᱨᱚᱦᱚᱭ ᱜᱮ ᱦᱳᱭᱳᱜ-ᱟ ᱨᱚᱦᱚᱭ ᱦᱳᱭᱳᱜ-ᱟ ᱟᱨᱠᱤ ᱟᱨ ᱥᱚᱵᱽᱡᱤ ᱠᱚ ᱦᱩᱭᱩᱜ-ᱟ ᱠᱟᱛᱮ ᱱᱚᱜ-ᱚᱭ ᱵᱟᱡᱟᱨ ᱠᱚ ᱠᱟᱜ ᱦᱳᱭᱳᱜ-ᱟ ᱟᱨᱚ ᱛᱤᱦᱤᱧ ᱫᱚ ᱵᱟᱡᱟᱨ ᱤᱫᱤ ᱫᱚ ᱵᱟᱝ ᱞᱟᱜᱟᱜ ᱠᱟᱱᱟ ᱦᱚᱞᱟ ᱜᱮ ᱟᱞᱮ ᱱᱚᱰᱮ ᱢᱤᱫᱴᱮᱱ ᱵᱟᱯᱞᱟ ᱚᱲᱟᱜ ᱦᱩᱭᱱᱟ ᱟᱨᱠᱤ
ᱦᱮᱸ
ᱢᱮᱫᱴᱮᱱ ᱟᱨᱠᱤ ᱢᱟᱱᱮ ᱠᱩᱲᱤ ᱜᱤᱫᱽᱨᱟᱹᱟᱜ ᱵᱟᱦᱟ ᱥᱟᱦᱟ ᱵᱟᱯᱞᱟ ᱚᱲᱟᱜ ᱦᱩᱭᱱᱟ ᱟᱨᱠᱤ
ᱚ
ᱚᱱᱟ ᱵᱟᱯᱞᱟ ᱚᱲᱟᱜ ᱨᱮᱜᱮ ᱛᱤᱦᱤᱧ ᱫᱚ ᱟᱫᱚ ᱚᱸᱰᱮ ᱜᱮ ᱥᱚᱵᱽᱡᱤ ᱠᱚᱫᱚ ᱡᱟᱦᱟᱸ ᱠᱚ ᱢᱮᱱᱟᱜ-ᱟ ᱥᱮ ᱩᱱᱠᱩ ᱠᱚᱜᱮ ᱠᱚ ᱢᱮᱱ ᱠᱟᱫᱟ ᱠᱚ
ᱦᱮᱸ
ᱛᱟᱦᱚᱞᱮ ᱛᱮᱦᱤᱧ ᱦᱚᱞᱟ ᱨᱮᱜᱮ ᱞᱤᱧ ᱜᱚᱫ ᱦᱚᱴᱚ ᱠᱟᱫ ᱠᱚᱣᱟ ᱟᱫᱚ ᱛᱮᱦᱤᱧ ᱠᱚ ᱤᱫᱤ ᱞᱮᱠᱷᱟᱱ ᱜᱮᱠᱚ ᱦᱟᱸᱜ ᱦᱳᱭᱳᱜᱼᱟ ᱟᱨᱠᱤ
ᱚ ᱚᱱᱟᱦᱚᱸ ᱵᱷᱟᱜᱤ ᱥᱩᱵᱤᱫᱷᱟᱭᱱᱟ ᱟᱨᱡᱤ ᱵᱟᱡᱟᱨ ᱤᱫᱤ ᱵᱟᱝ ᱦᱳᱭ ᱞᱮᱱ ᱛᱟᱵᱮᱱᱟ
ᱟᱛᱳ ᱚᱲᱟᱜ ᱨᱮᱫᱚ ᱡᱮᱢᱚᱱ ᱵᱟᱡᱟᱨ ᱤᱫᱤ ᱵᱟᱝ ᱦᱳᱭ ᱞᱮᱱ ᱛᱟᱞᱤᱧᱟ
ᱦᱮᱸ
ᱟᱫᱚ ᱟᱹᱛᱩ ᱨᱮᱫᱚ ᱠᱟᱹᱴᱤᱡ ᱫᱚ ᱫᱚᱢᱮ ᱯᱚᱭᱥᱟ ᱛᱮᱠᱚ ᱟᱹᱠᱷᱨᱤᱧ ᱫᱟᱲᱮᱭᱟᱜ ᱟᱠᱤᱱ ᱢᱟ ᱞᱮ ᱵᱮᱱ
ᱦᱮᱸ ᱚᱱᱟ ᱢᱟ ᱦᱮᱸ ᱠᱟᱛᱷᱟ ᱜᱮ ᱦᱮᱸ ᱚᱱᱟ ᱜᱚᱲᱚ ᱥᱚᱯᱚᱦᱚᱫ ᱫᱚ ᱦᱳᱭᱳᱜ ᱜᱮᱭᱟ ᱠᱤᱪᱷᱩᱴᱟᱜ ᱨᱮᱦᱚᱸ ᱟᱨᱠᱤ ᱱᱟᱣᱟ ᱱᱟᱯᱟᱭᱚᱜᱼᱟ ᱩᱱᱤᱭᱟᱜ ᱱᱟᱯᱟᱭᱚᱜ ᱛᱟᱭᱟ ᱯᱚᱨᱮᱛᱮ ᱱᱤᱡᱮ ᱦᱚᱢ ᱞᱮ ᱫᱟᱲᱮᱭᱟᱜᱼᱟ ᱡᱮ ᱤᱧᱦᱚᱸ ᱠᱟᱹᱡ ᱜᱚᱲᱚ ᱥᱚᱯᱚᱦᱚᱫ ᱤᱢᱟᱹᱧ ᱯᱮ ᱵᱤᱦᱟᱹ ᱵᱟᱯᱞᱟ ᱨᱮᱢ ᱞᱮ ᱜᱟᱱᱚᱜᱼᱟ
ᱦᱩᱸ ᱚᱱᱟ ᱵᱟᱦᱟ ᱥᱟᱦᱟ ᱵᱟᱯᱞᱟ ᱫᱚ ᱚᱠᱟ ᱞᱮᱠᱟ ᱦᱳᱭᱳᱜ ᱛᱮ
ᱚᱱᱛᱮ ᱦᱳᱭᱳᱜ ᱜᱮᱭᱟ ᱴᱩᱠ ᱴᱟᱠ
ᱫᱮᱱᱟ ᱯᱟᱣᱱᱟ ᱠᱚ ᱪᱮᱫᱠᱟ ᱠᱚ ᱮᱢᱟ ᱠᱚᱣᱟ ᱠᱚ ᱟᱨᱠᱤ
ᱟᱞᱮᱥ ᱫᱚ ᱫᱮᱱᱟ ᱯᱟᱣᱱᱟ ᱵᱟᱨᱭᱟ ᱢᱟᱱᱮ ᱜᱚᱱᱚᱝ ᱢᱤᱦᱩ ᱵᱟᱨᱭᱟ ᱦᱚᱸ ᱠᱚ ᱮᱢᱚᱜ ᱜᱮᱭᱟ ᱛᱚ ᱠᱤᱪᱷᱩ ᱠᱤᱪᱷᱩ ᱡᱟᱭᱜᱟ ᱨᱮ ᱟᱸᱡᱚᱢ ᱠᱟᱜ-ᱟ‌ ᱵᱟᱨᱭᱟ ᱦᱚᱸᱠᱚ ᱮᱢᱚᱜ ᱜᱮᱭᱟ
ᱜᱚᱱᱚᱝ ᱦᱟᱱᱮ ᱡᱟᱭᱜᱮ ᱡᱮᱢᱚᱱ ᱢᱟᱱᱮ ᱠᱤᱪᱷᱩ ᱠᱤᱪᱷᱩ ᱡᱟᱭᱜᱟ ᱨᱮ ᱧᱮᱞ ᱦᱳᱭ ᱠᱟᱱᱟ ᱢᱟᱱᱮ ᱫᱟᱹᱣᱲᱟᱹ ᱨᱮ ᱵᱟᱦᱩ ᱠᱩᱲᱤ ᱵᱟᱠᱚ ᱛᱩᱞ ᱜᱮᱭᱟ ᱟᱨ ᱠᱤᱪᱷᱩ ᱠᱤᱪᱷᱩ ᱨᱮ ᱡᱟᱭᱜᱟ ᱨᱮᱫᱚᱠᱚ ᱛᱩᱞ ᱠᱚᱜᱮᱭᱟ ᱢᱟᱱᱮ ᱱᱤᱡᱮᱛᱮ ᱟᱹᱜᱩ ᱠᱚ
ᱱᱚᱣᱟ ᱵᱟᱯᱞᱟ ᱨᱮ ᱚᱱᱟ ᱵᱟᱦᱟ ᱥᱟᱦᱟ ᱵᱟᱯᱞᱟᱨᱮ ᱟᱯᱮ ᱚᱱᱛᱮ ᱫᱚ ᱫᱟᱹᱣᱲᱟᱹ ᱨᱮᱠᱚ ᱛᱩᱞ ᱠᱚᱣᱟ ᱥᱮ ᱱᱚᱝᱠᱟ ᱚᱱᱟ ᱯᱟᱛᱲᱟ ᱪᱮᱛᱟᱱ ᱨᱮᱜᱮ ᱦᱩᱭᱩᱜ ᱛᱟᱠᱤᱱᱟ ᱵᱟᱯᱞᱟ ᱫᱚ
ᱡᱟᱦᱟᱸᱭ ᱢᱟᱱᱮ ᱜᱤᱫᱽᱨᱟᱹ ᱮᱸᱜᱟᱛ ᱜᱮᱭᱟ ᱠᱤᱱ ᱩᱱᱠᱤᱱ ᱫᱚ ᱯᱟᱛᱲᱟ ᱪᱮᱛᱟᱱ ᱨᱮ ᱡᱟᱦᱟᱸᱭ ᱟᱡ ᱛᱮ ᱟᱹᱜᱩ ᱠᱟ ᱱᱤᱡ ᱨᱮᱦᱚᱭ ᱡᱩᱫᱤ ᱟᱣᱨᱤ ᱜᱤᱫᱽᱨᱟᱹ ᱮᱸᱜᱟᱛ ᱟᱣᱨᱤ ᱦᱳᱭᱳᱜᱟᱭ ᱛᱟᱦᱚᱞᱮ ᱫᱟᱹᱣᱲᱟᱹ ᱪᱮᱛᱟᱱ ᱨᱮᱜᱮ ᱟᱨ ᱠᱤᱪᱷᱩ ᱠᱤᱪᱷᱩ ᱟᱭᱭᱤᱱ ᱦᱚᱲ ᱢᱮᱱᱟᱜ ᱠᱚᱣᱟ ᱛᱟᱭᱚᱢ ᱛᱮ ᱵᱟᱠᱚ ᱛᱩᱞ ᱞᱟᱹᱜᱤᱫᱚᱜᱼᱟ ᱵᱟᱝ ᱯᱟᱛᱲᱟ ᱪᱮᱛᱟᱱ ᱨᱮᱜᱮ ᱤᱛᱩᱫ ᱥᱸᱫᱩᱨ ᱦᱩᱭᱩᱜᱼᱟ
ᱦᱩᱸ ᱢᱮᱱᱫᱚ ᱜᱚᱝᱠᱮ ᱢᱟᱱᱮ ᱟᱵᱮᱱ ᱫᱚ ᱚᱠᱟᱴᱮᱡ ᱫᱚ ᱴᱷᱤᱠ ᱵᱮᱱ ᱢᱚᱱᱮᱭᱮᱫᱟ ᱡᱮ ᱡᱟᱦᱟᱸᱭ ᱟᱡᱛᱮᱭ ᱟᱹᱜᱩᱭᱮ ᱠᱟᱱᱟᱭ ᱜᱤᱫᱽᱨᱟᱹ ᱫᱚ ᱟᱹᱣᱨᱤ ᱠᱚ ᱦᱩᱭᱩᱜ ᱛᱟᱭᱟᱠᱚ ᱢᱟᱱᱮ ᱚᱱᱟ ᱫᱚ ᱫᱟᱹᱣᱲᱟᱹ ᱪᱮᱛᱟᱱ᱾ ᱪᱮᱛᱟᱱ ᱨᱮᱱ ᱡᱚᱜᱜᱚ ᱠᱟᱱᱟᱭ ᱥᱮ ᱩᱱᱤ ᱫᱚ ᱡᱟᱦᱟᱸ ᱚᱛᱚᱨ ᱨᱮ ᱛᱤᱸᱜᱩ ᱠᱟᱛᱮ ᱵᱟᱯᱞᱟ ᱨᱮᱱ ᱡᱚᱜᱜᱳ ᱠᱟᱱᱟᱭ ᱩᱱᱤ ᱫᱚ
ᱟᱫᱚ ᱱᱤᱛ ᱩᱱᱟᱹᱜ ᱟᱭᱤᱱ ᱠᱚ ᱢᱟᱛᱚ ᱵᱟᱞᱤᱧ ᱞᱟ ᱹᱭ ᱫᱟᱲᱮᱭᱟᱜ ᱠᱟᱱᱟ ᱟᱨ ᱵᱟᱲᱟᱭ ᱦᱚᱸ ᱵᱟᱞᱤᱧ ᱵᱟᱲᱟᱭᱼᱟ ᱡᱟ ᱧᱮᱞ ᱟᱹᱜᱩ ᱦᱩᱭᱩᱜ ᱠᱟᱱᱟ ᱟᱡᱛᱮ ᱟᱹᱜᱩ ᱠᱚ ᱨᱮᱦᱚᱸ ᱢᱟᱱᱮ ᱟᱹᱰᱤ ᱜᱮ ᱟᱹᱣᱨᱤ ᱜᱤᱫᱽᱨᱟᱹ ᱮᱸᱜᱟᱛ ᱠᱚᱜ ᱨᱮᱦᱚᱸ ᱡᱩᱫᱤ ᱟᱡᱛᱮ ᱟᱹᱜᱩ ᱠᱟᱭᱟ᱾ ᱛᱮᱦᱚᱸ ᱠᱚ ᱛᱩᱞᱮᱹ ᱠᱟᱱᱟ ᱟᱨ ᱯᱟᱛᱲᱟ ᱪᱮᱛᱟᱱ ᱨᱮᱦᱚᱸ ᱤᱛᱩᱫ ᱥᱤᱸᱫᱩᱨ ᱦᱩᱭᱩᱜ ᱠᱟᱱᱟ ᱧᱮᱞᱟᱜ ᱦᱳᱭᱳᱜ ᱠᱟᱱᱟ ᱛᱚ
ᱚᱱᱟ ᱢᱟᱱᱮ ᱟᱯᱮ ᱫᱚ ᱚᱸᱰᱮ ᱫᱚ ᱚᱠᱟ ᱞᱮᱠᱟ ᱚᱴᱤᱡ ᱪᱟᱹᱞᱩ ᱜᱮᱭᱟ ᱟᱨᱠᱤ ᱢᱟᱱᱮ ᱚᱱᱟ ᱫᱟᱹᱣᱲᱟ ᱪᱮᱛᱟᱱ ᱪᱟᱹᱞᱩ ᱜᱮ ᱚᱛ ᱞᱟᱛᱟᱨ ᱚᱛ ᱨᱮᱜᱮ ᱟᱨᱠᱤ
ᱦᱮᱸ ᱫᱟᱹᱣᱲᱟᱹ ᱪᱮᱛᱟᱱ ᱦᱚᱸ ᱢᱮᱱᱟᱜᱼᱟ ᱫᱟᱹᱣᱲᱟᱹ ᱪᱮᱛᱟᱱ ᱨᱮ ᱦᱚᱸᱠᱚ ᱛᱩᱞ ᱠᱚᱜᱮᱭᱟ᱾
ᱢᱟᱱᱮ ᱡᱟᱦᱟᱸ ᱵᱮᱱ ᱢᱮᱱᱫᱟ ᱡᱮ ᱫᱟᱹᱣᱲᱟᱹ ᱪᱮᱛᱟᱱ ᱛᱮᱠᱚ ᱛᱩᱞᱮᱭᱟ ᱠᱚ ᱩᱱᱤ ᱫᱚ ᱵᱤᱱᱟᱹ ᱜᱤᱫᱽᱨᱟᱹ ᱮᱸᱜᱟᱛᱤᱡ ᱟᱨᱠᱤ
ᱦᱳᱭ
ᱟᱨ ᱡᱟᱦᱟᱸᱭ ᱫᱟᱹᱣᱲᱟᱹ ᱤᱭᱟᱹ ᱨᱮᱠᱚ ᱯᱟᱛᱲᱟ ᱨᱮ ᱩᱱᱤ ᱫᱚ ᱦᱩᱭᱩᱜ ᱠᱟᱱᱟᱭ ᱜᱤᱫᱽᱨᱟᱹ ᱮᱜᱟᱸᱛᱤᱡ ᱡᱟᱦᱟᱸᱭ ᱟᱨᱠᱤ
ᱦᱳᱭ
ᱚᱱᱟ ᱱᱚᱛᱮ ᱫᱚ ᱠᱤᱱᱛᱩ ᱚᱱᱠᱟ ᱫᱚ ᱵᱟᱝ ᱦᱩᱭᱩᱜ ᱜᱮᱭᱟ ᱟᱨᱠᱤ ᱢᱟᱱᱮ ᱡᱚᱠᱷᱚᱱ ᱜᱮ ᱟᱡ ᱦᱮᱸ ᱡᱚᱠᱷᱚᱱ ᱜᱮ ᱟᱡᱛᱮᱭ ᱟᱹᱜᱩᱭᱮ ᱠᱟᱱᱟ
ᱦᱮᱸ
ᱥᱮ ᱡᱟᱛᱮ ᱟᱹᱠᱤᱱ ᱤᱭᱟᱹ ᱠᱟᱛᱮᱫ ᱠᱚᱲᱟ ᱜᱤᱫᱽᱨᱟᱹᱭ ᱟᱹᱜᱩᱭᱮ ᱠᱟᱱᱟ ᱠᱩᱲᱤ ᱜᱤᱫᱽᱨᱟᱹᱭ ᱦᱮᱡ ᱱᱟᱭ ᱟᱫᱚ ᱩᱱᱠᱤᱱ ᱫᱚ ᱚᱱᱟᱫᱚ ᱠᱤᱱᱛᱩ ᱫᱟᱹᱣᱲᱟᱹ ᱫᱚ ᱠᱤᱱᱛᱩ ᱩᱱᱠᱤᱱ ᱫᱚ ᱵᱟᱝᱠᱤᱱ ᱧᱟᱢᱟᱠᱤᱱ ᱵᱟᱝ ᱠᱤᱱ ᱧᱟᱢᱟ ᱟᱞᱮ ᱥᱮᱫ ᱟᱫᱚ ᱱᱚᱝᱠᱟ ᱠᱚ ᱞᱟᱹᱭ ᱟᱠᱚ ᱟᱨᱠᱤ ᱡᱮ ᱫᱟᱹᱣᱲᱟᱹ ᱨᱮᱱᱟᱜ ᱩᱱᱠᱤᱱ ᱫᱚ ᱢᱟᱹᱱ ᱤᱡᱽᱡᱚᱛ ᱫᱚᱠᱤᱱ ᱪᱟᱵᱟᱣ ᱠᱟᱫᱟ ᱠᱤᱱ
ᱦᱮᱸ ᱚᱱᱟ ᱢᱟ ᱠᱟᱛᱷᱟ ᱴᱷᱤᱠ ᱜᱮᱭᱟ ᱟᱫᱚ ᱫᱟᱹᱣᱲᱟᱹ ᱟᱭᱟᱜ ᱫᱟᱹᱣᱲᱟᱹ ᱪᱮᱛᱟᱱ ᱨᱮ ᱛᱩᱞ ᱠᱟᱛᱮᱫ ᱵᱟᱯᱞᱟ ᱨᱮᱱᱟᱜ ᱥᱚᱠ ᱛᱟᱦᱮᱸ ᱠᱚᱜ ᱛᱟᱭᱟ ᱪᱮᱫᱟᱜ ᱛᱟᱦᱞᱮ ᱟᱡ ᱦᱮᱡ ᱠᱚᱜᱼᱟ ᱚᱱᱟ ᱦᱚᱸ ᱠᱟᱛᱷᱟ ᱠᱟᱱ ᱜᱮᱭᱟ
ᱛᱟᱦᱮ ᱠᱚᱜᱼᱟᱭ ᱟᱫᱚ ᱱᱚᱛᱮ ᱫᱚ ᱡᱟ ᱦᱩᱭᱱᱟ ᱚᱱᱟ ᱯᱟᱛᱲᱟ ᱪᱮᱛᱟᱱ ᱨᱮᱜᱮ ᱚᱸᱰᱮ ᱜᱮ ᱥᱤᱸᱫᱩᱨ ᱠᱚ ᱦᱩᱭᱩᱜᱼᱟ ᱟᱫᱚ ᱚᱱᱟ ᱫᱚ ᱤᱭᱟᱹ ᱠᱚᱫᱚ ᱵᱟᱝ ᱦᱩᱭᱩᱜ ᱜᱮᱭᱟ ᱾ ᱟᱪᱪᱷᱟ ᱩᱱᱠᱩ ᱡᱟᱦᱟᱸ ᱠᱚ ᱢᱮᱱ ᱫᱚᱠᱚ ᱡᱮ ᱤᱭᱟᱹ ᱠᱚ ᱪᱤᱞᱤ ᱠᱚ ᱢᱮᱛᱟ ᱠᱚ ᱠᱟᱱᱟ ᱠᱚ ᱵᱟᱨᱮ ᱵᱟᱨᱮᱫ ᱤᱛᱟᱹᱫ ᱟᱨᱠᱤ
ᱦᱮᱸ ᱵᱟᱨᱮᱫ ᱤᱛᱟᱹᱫ
ᱮᱢᱟ ᱠᱚᱣᱟ ᱠᱚ ᱟᱨᱠᱤ, ᱛᱟᱦᱞᱮ ᱟᱠᱤᱱ ᱫᱚ ᱪᱮᱫ ᱠᱟ ᱠᱚ ᱮᱢᱟ ᱠᱚ ᱠᱟᱱᱟ ᱢᱮᱫᱴᱟᱱ ᱠᱚ ᱮᱢᱟ ᱠᱚᱣᱟ ᱥᱮ ᱵᱟᱨᱭᱟ ᱠᱚ ᱮᱢᱟ ᱠᱚ ᱠᱟᱱᱟ?
ᱟᱨ ᱱᱚᱛᱮ ᱥᱤᱞᱫᱟᱹ ᱥᱤᱫᱚᱢ ᱥᱤᱞᱫᱟᱹ ᱫᱤᱥᱚᱢ ᱥᱮᱫ ᱫᱚ ᱵᱟᱨᱭᱟ ᱠᱚ ᱮᱢᱟ ᱠᱚᱣᱟ ᱵᱟᱨᱮᱫ ᱤᱛᱟᱹᱫ ᱫᱚ
ᱚᱻ
ᱦᱮᱸ ᱵᱟᱨᱭᱟ ᱢᱟᱱᱮ ᱪᱮᱜᱠᱟ ᱢᱤᱫᱴᱮᱝ ᱟᱡ ᱮᱨᱮᱞ ᱛᱮᱫ ᱠᱚᱲᱟᱭ ᱧᱟᱢᱟ ᱟᱨ ᱢᱤᱫᱴᱮᱝ ᱫᱟᱫᱩ ᱢᱤᱫᱴᱮᱱ ᱡᱟᱦᱟᱸᱭ ᱟᱡ ᱫᱟᱫᱩ ᱦᱩᱭᱩᱜ ᱟᱭ ᱩᱱᱤ ᱢᱤᱫᱴᱟᱝ ᱧᱟᱢᱟᱭ ᱜᱚᱱᱚᱝ ᱤᱛᱟᱹᱫ ᱫᱚ
ᱢᱚᱱᱮ ᱠᱟᱜ ᱵᱮᱱ ᱡᱮ ᱩᱱᱤ ᱫᱚ ᱟᱡ ᱫᱟᱹᱫᱩ ᱦᱚᱲ ᱫᱚ ᱵᱟᱹᱱᱩᱜ ᱜᱮᱭᱟ ᱟᱨᱠᱤ
ᱦᱮᱸ ᱩᱱᱤ ᱡᱩᱫᱤ ᱵᱟᱱᱩᱭᱟ ᱛᱟᱦᱚᱞᱮ ᱛᱟᱦᱚᱞᱮ ᱢᱤᱫᱴᱮᱡ ᱜᱮᱠᱚ ᱧᱟᱢᱟ
ᱚ ᱟᱪᱪᱷᱟ
ᱩᱱᱫᱚ ᱢᱤᱫᱴᱮᱡ ᱜᱮᱠᱚ ᱧᱟᱢᱟ ᱩᱱ ᱫᱚ ᱵᱟᱨᱭᱟ ᱵᱟᱝ ᱞᱟᱜᱟᱣ ᱠᱚᱣᱟ ᱩᱱᱫᱚ ᱢᱤᱫᱴᱮᱡ ᱜᱮ
ᱱᱚᱣᱟ ᱠᱚ ᱫᱚ ᱟᱨ ᱱᱚᱣᱟ ᱠᱚᱫᱚ ᱠᱤᱱ- -ᱛᱩ ᱵᱟᱭ ᱧᱟᱢᱟ ᱟᱞᱮ ᱥᱮᱫ ᱠᱷᱚᱱ ᱫᱚ ᱵᱟ ᱵᱟᱭ ᱧᱟᱢᱟ ᱟᱨᱠᱤ᱾
ᱦᱮᱸ ᱦᱮ ᱟᱯᱮ ᱥᱮᱫ ᱫᱚ ᱢᱤᱫᱴᱮᱡ ᱜᱮ ᱠᱚ ᱮᱢᱚᱜᱼᱟ᱾
ᱵᱟ ᱵᱟ ᱵᱟ ᱵᱟ ᱢᱤᱫᱴᱮᱱ ᱩᱱᱤ ᱫᱚ ᱵᱟᱭ ᱧᱟᱢᱮᱭᱟ ᱩᱱᱤ ᱟᱡ ᱛᱮ ᱪᱟᱞᱟᱣ ᱞᱮᱱᱠᱷᱟᱱ ᱜᱮ ᱟᱫᱚ ᱵᱟᱭ ᱧᱟᱢᱮᱭᱟ᱾
ᱦᱩ ᱢᱟᱱᱮ ᱵᱟᱨᱮᱛ ᱤᱛᱟᱹᱫ ᱫᱚ ᱵᱟᱠᱚ ᱮᱢᱚᱜ ᱜᱮᱭᱟ?
ᱵᱟᱝ ᱵᱟ ᱟᱫᱚ ᱱᱚᱣᱟ ᱠᱚ ᱱᱚᱝᱠᱟ ᱨᱮᱫᱚ ᱵᱟᱠᱚ ᱮᱢᱚ ᱟᱠᱚ ᱡᱩᱫᱤ ᱟᱡ ᱛᱮ ᱪᱟᱞᱟᱜᱼᱟ ᱩᱱ ᱫᱚ ᱵᱟᱝ ᱠᱚ ᱮᱢᱚᱜᱼᱟ᱾ ᱟᱫᱚ ᱡᱩᱫᱤ ᱦᱳᱭᱛᱳ ᱪᱮᱫᱟᱜ ᱵᱟᱠᱚ ᱮᱢᱚᱜᱼᱟ? ᱦᱩᱭᱩᱜ ᱠᱟᱛᱷᱟ ᱫᱚ ᱦᱩᱭᱩᱜ ᱠᱟᱱᱟ ᱡᱮ ᱚᱱᱮ ᱡᱮ ᱟᱡᱛᱮᱭ ᱪᱟᱞᱟᱣ ᱟᱠᱟᱱᱟ᱾ ᱦᱮᱸ ᱟᱨ ᱠᱩᱲᱤ ᱜᱤᱫᱽᱨᱟᱹ ᱢᱟᱱᱮ ᱟᱡ ᱢᱟᱱᱮ ᱚᱲᱟᱜ ᱨᱮ ᱵᱟᱝᱠᱚ ᱵᱟᱜᱟᱣ ᱫᱟᱲᱮ ᱠᱟᱣᱫᱮᱭᱟ᱾
ᱦᱮᱸ
ᱡᱟᱭ ᱦᱳᱠ ᱩᱱᱤ ᱜᱟᱱᱟᱰᱮ ᱫᱚᱱ ᱯᱟᱨᱚᱢ ᱠᱟᱛᱮᱜ-ᱮ ᱫᱟᱹᱲ ᱟᱠᱟᱫᱟ ᱢᱟᱺᱡᱷᱤ ᱢᱟᱯᱟᱡᱷᱤ ᱠᱚ ᱩᱱᱠᱩ ᱵᱟᱭ ᱤᱭᱟᱹ ᱦᱚᱴᱚᱣ ᱠᱟᱜ ᱠᱚᱣᱟ ᱟᱨᱠᱤ᱾
ᱦᱮᱸ
ᱚᱱᱟ ᱠᱟᱨᱚᱱ ᱛᱮ ᱟᱫᱚ ᱩᱱᱤ ᱫᱚ ᱵᱟᱭ ᱧᱟᱢᱮᱭᱟ ᱚᱱᱮ‌ ᱡᱮ ᱩᱱᱤ ᱵᱷᱩᱞᱮ ᱠᱟᱹᱢᱤ ᱟᱠᱟᱫ ᱫᱚ ᱟᱫᱚ ᱩᱱᱤ ᱫᱚ ᱟᱫᱚ ᱚᱱᱟ ᱫᱚ ᱥᱚᱱᱢᱟᱱ ᱥᱚᱨᱩᱯ᱾ ᱛᱮ ᱫᱚ ᱩᱱᱤ ᱫᱚ ᱚᱱᱟ ᱠᱚᱫᱚ ᱵᱟᱭ ᱧᱟᱢᱮᱭᱟ ᱟᱨᱠᱤ᱾
ᱦᱮᱸ
ᱠᱚᱫᱚ ᱵᱟᱝ ᱞᱟᱜᱟᱣᱟᱭ ᱠᱟᱱᱟ᱾
ᱚᱱᱟ ᱢᱟ ᱦᱮᱸᱜᱮ ᱟᱞᱮ ᱱᱚᱛᱮ ᱫᱚ ᱚᱱᱠᱟ ᱫᱚ ᱵᱟᱝ ᱢᱟᱱᱮ ᱟᱡᱛᱮᱭ ᱦᱤᱡᱩᱜ ᱨᱮᱦᱚᱸ ᱴᱷᱤᱠ ᱜᱮᱭᱟ ᱩᱱᱤ ᱫᱚ ᱜᱚᱱᱚᱝ ᱛᱮᱫ ᱫᱚᱭ ᱧᱟᱢ ᱜᱮᱭᱟᱭ᱾ ᱦᱩᱸ᱾
ᱥᱮᱫ ᱪᱟᱞᱟᱣ ᱞᱮᱱᱠᱷᱟᱱ ᱫᱚ ᱵᱷᱟᱜᱮ ᱜᱮ
ᱦᱮᱸ
ᱟᱞᱮ‌ ᱱᱚᱛᱮ ᱫᱚ ᱱᱚᱝᱠᱟ ᱜᱮ ᱞᱟᱹᱭ ᱟᱠᱚ ᱡᱮ ᱟᱵᱚ ᱱᱮᱛᱟᱨ ᱦᱚᱸ ᱚᱱᱟ ᱠᱚᱫᱚ ᱦᱚᱸ ᱯᱟᱞᱮ ᱱᱤᱛᱚᱜ ᱦᱚᱸ ᱚᱱᱠᱟ ᱜᱮ ᱢᱮᱱᱟᱜᱼᱟ᱾
ᱦᱮᱸ ᱟᱨ ᱟᱨᱮ ᱡᱮᱡᱟᱨ ᱫᱤᱥᱚᱢ ᱥᱮᱱᱟᱜ ᱡᱮᱡᱟᱨ ᱱᱤᱭᱚᱢ᱾
ᱛᱟᱦᱚᱞᱮ ᱚᱱᱟ ᱡᱟᱦᱟᱸ ᱠᱚ ᱢᱮᱱᱫᱟᱠᱚ ᱩᱞ ᱰᱟᱹᱨ ᱵᱟᱯᱞᱟ
ᱦᱮᱸ
ᱦᱮᱸ ᱡᱚᱠᱷᱚᱱ ᱛᱚ ᱩᱱᱤ ᱟᱡᱛᱮᱭ ᱟᱹᱜᱩ ᱠᱟᱫᱮᱭᱟ ᱦᱮᱸᱥᱮ ᱾ ᱡᱮ ᱛᱟᱦᱚᱞᱮ ᱚᱱᱟ ᱫᱚ ᱡᱟᱦᱟᱸ ᱩᱞ ᱰᱟᱹᱨ ᱠᱚ ᱵᱟᱯᱞᱟᱭᱟᱠᱚ ᱡᱟᱦᱟᱸ ᱱᱤᱝᱠᱟᱹ ᱤᱭᱟᱹ ᱢᱟᱱᱮ ᱧᱮᱞ ᱧᱮᱯᱮᱞ ᱵᱟᱯᱞᱟ ᱥᱚᱢᱚᱭ ᱧᱮᱞ ᱵᱮᱱ ᱢᱟᱱᱮ ᱨᱟᱥᱛᱟ ᱨᱮᱜᱮ ᱩᱞ ᱰᱟᱹᱨ ᱵᱟᱯᱞᱟ ᱵᱟᱝ ᱦᱩᱭᱩᱜᱼᱟ
ᱦᱮᱸ ᱦᱮᱸ
ᱦᱮᱸ ᱵᱟᱯᱞᱟ ᱵᱟᱯᱞᱟ ᱤᱭᱟᱹ ᱢᱟᱲᱟᱝ ᱨᱮ ᱟᱨᱠᱤ ᱾ ᱛᱟᱦᱚᱞᱮ ᱚᱱᱟ ᱫᱚ ᱟᱨᱠᱤ ᱠᱤ ᱩᱱ ᱩᱱ ᱡᱚᱠᱷᱚᱡ ᱦᱩᱭᱩᱜ ᱛᱟᱯᱮᱭᱟ ᱠᱤ ᱚᱱᱟ ᱵᱟᱦᱟ ᱥᱟᱦᱟᱨᱮ?
ᱩᱱ ᱡᱚᱠᱷᱚᱡ ᱫᱚ ᱟᱫᱚ ᱵᱟᱹᱞᱤᱧ ᱧᱮᱞ ᱟᱠᱟᱜᱼᱟ ᱛᱚ ᱵᱟᱹᱞᱤᱧ ᱞᱟᱹᱭ ᱫᱟᱲᱮᱭᱟᱜ ᱠᱟᱱᱟ ᱦᱩᱭᱩᱜ ᱥᱮ ᱵᱟᱝ᱾
ᱵᱟᱝ ᱛᱟᱦᱮᱸ ᱵᱟᱲᱟ ᱟᱠᱟᱱ ᱜᱮᱭᱟ ᱵᱟᱝ?
ᱦᱮᱸ ᱵᱟᱝ ᱛᱟᱦᱮᱸ ᱵᱟᱲᱟ ᱦᱩᱭ ᱟᱠᱟᱱᱟ᱾
ᱦᱩᱸ ᱟᱫᱚ ᱡᱮᱡᱟᱨᱼ ᱼᱡᱟᱨ ᱫᱤᱥᱳᱢ ᱥᱮᱱᱟᱜ ᱡᱮ ᱡᱟᱨ ᱱᱤᱭᱚᱢ ᱛᱚ ᱟᱫᱚ ᱞᱟᱹᱭ ᱵᱟᱝ ᱜᱟᱱᱚᱜ ᱠᱟᱱᱟ ᱚᱠᱟ ᱥᱮ ᱚᱠᱟ ᱞᱮᱠᱟ ᱱᱤᱭᱚᱢ ᱛᱟᱠᱚ ᱦᱟᱸᱜ᱾ ᱦᱚᱸ
ᱞᱮᱱᱠᱷᱟᱱ ᱛᱚ ᱟᱨ ᱵᱟᱝ ᱵᱮᱱ ᱞᱟᱹᱭ ᱫᱟᱲᱮᱭᱟᱜᱼᱟ ᱾ ᱡᱟᱦᱟᱭ ᱠᱚ ᱛᱟᱦᱚᱞᱮ ᱯᱟᱲᱦᱟᱣ ᱠᱚᱫᱚ ᱚᱞ ᱯᱟᱲᱦᱟᱜ ᱠᱟᱱ ᱜᱮᱭᱟ ᱵᱮᱱ ᱥᱮ?
ᱦᱮᱸ ᱚᱞ ᱚᱞ ᱯᱟᱲᱦᱟᱣ ᱫᱚ ᱪᱟᱞᱟᱜ ᱠᱟᱱ ᱜᱮᱭᱟ ᱱᱤᱛᱚᱜ ᱦᱚᱸ ᱾ ᱟᱨ ᱟᱹᱵᱤᱱᱟᱜ?
ᱟᱹᱞᱤᱧ ᱦᱚᱸ ᱜᱚᱝᱠᱮ ᱚᱞᱯᱟᱲᱦᱟᱣ ᱫᱚ ᱪᱟᱞᱟᱱ ᱪᱟᱵᱟᱣ ᱞᱮᱠᱟ ᱟᱠᱟᱫᱟ ᱱᱤᱛᱚᱜ ᱫᱚ ᱚᱞ ᱯᱟᱲᱦᱟᱣ ᱠᱚ ᱫᱚ ᱵᱟᱝ
ᱦᱩᱭᱩᱜ ᱠᱟᱱᱟ ᱪᱟᱥ ᱠᱚᱨᱮᱱᱟᱜ ᱜᱮ ᱞᱟᱜᱟᱣ ᱦᱩᱭ, ᱦᱩᱭ ᱞᱮᱱᱟ ᱚᱲᱟᱜ ᱦᱚᱲ ᱥᱟᱶᱛᱮ᱾
ᱦᱮᱸ
ᱟᱫᱚ ᱱᱤᱛᱚᱜ ᱴᱟᱭᱤᱢ ᱮᱢ ᱠᱟᱛᱮᱜ ᱠᱚᱨᱟᱣ ᱦᱩᱭᱩᱜ ᱠᱟᱱᱟ ᱚᱱᱟ ᱠᱚᱜᱮ ᱦᱟᱸᱜ ᱫᱤᱭᱟᱹᱜ ᱜᱮ ᱡᱟᱦᱟᱸ ᱠᱚᱫᱚ ᱛᱤᱜᱩ ᱠᱮᱴᱮᱡ ᱨᱮᱱᱟᱜ ᱡᱟᱦᱟᱸ ᱠᱚ ᱟᱵᱚ ᱱᱚᱣᱟ ᱯᱚᱨᱤᱠᱠᱷᱟ ᱴᱚᱨᱤᱠᱠᱷᱟ ᱠᱚᱦᱚᱸ ᱮᱢ ᱵᱟᱲᱟᱭ ᱦᱩᱭᱩᱜ ᱠᱟᱱ ᱜᱮᱭᱟ ᱟᱫᱚ ᱜᱚᱝᱠᱮ ᱦᱮᱸ ᱢᱮᱱ ᱫᱟᱹᱞᱤᱱ ᱠᱟᱛᱷᱟ ᱠᱚᱫᱚ ᱟᱹᱰᱤ ᱟᱭᱢᱟ ᱜᱟᱱ ᱜᱮ ᱛᱟᱦᱮᱸ ᱠᱟᱱᱟ ᱵᱟᱝ ᱫᱚ ᱵᱟᱝ ᱟᱫᱚ ᱴᱟᱹᱭᱤᱢ ᱠᱚᱦᱚᱸ ᱦᱩᱭᱮᱱ ᱜᱮᱭᱟ
ᱦᱚᱸ ᱚᱱᱟ ᱢᱟ ᱦᱮᱸᱜᱮ ᱟᱫᱚ ᱚᱱᱟ ᱠᱚᱫᱚ ᱵᱟᱝ ᱢᱩᱪᱟᱹᱫᱚᱜᱼᱟ ᱚᱱᱟ ᱫᱚ ᱛᱟᱦᱮᱸ ᱤᱫᱤᱜ ᱜᱮᱭᱟ ᱾
ᱦᱮᱸ